ᱦᱮᱞᱳ, ᱦᱚᱸ ᱟᱸᱡᱚᱢᱚᱜ ᱠᱟᱱᱟ?
ᱦᱚᱸ ᱡᱚᱦᱟᱨ ᱜᱮ, ᱦᱚᱸ ᱟᱸᱡᱚᱢᱚᱜ ᱠᱟᱱᱟ?
ᱡᱚᱦᱟᱨ ᱜᱮ
ᱪᱮᱜ ᱞᱮᱠᱟ ᱢᱮᱱᱟᱜ ᱵᱟᱲᱟ ᱵᱤᱱᱟ?
ᱵᱮᱥ ᱜᱮ ᱱᱟᱯᱟᱭ ᱜᱮᱭᱟᱞᱮ ᱟᱵᱮᱱ ᱫᱚ?
ᱚᱲᱟᱜ ᱨᱮ ᱪᱮᱜ ᱞᱮᱠᱟ ᱢᱮᱱᱟᱜ ᱵᱟᱲᱟ ᱯᱮᱭᱟ?
ᱦᱩ ᱵᱮᱥ ᱜᱮᱞᱮ ᱦᱮᱱᱟᱜ ᱞᱮᱭᱟ᱾
ᱟᱪᱪᱷᱟ ᱦᱳᱭᱛᱚ᱾ ᱟᱹᱞᱤᱧ ᱦᱚᱸ ᱵᱮᱥᱜᱮ ᱢᱮᱱᱟᱜ ᱞᱤᱧᱟᱹ, ᱵᱮᱥᱜᱮ ᱢᱮᱱᱟᱜ ᱞᱤᱧᱟᱹ᱾
ᱚᱲᱟᱜ ᱠᱚᱨᱮ ᱫᱚ ᱪᱮᱫ ᱞᱮᱠᱟ ᱵᱮᱥ ᱜᱮ?
ᱚᱲᱟᱜ ᱨᱮᱦᱚᱸ ᱵᱮᱥ ᱱᱟᱯᱟᱭ ᱜᱮ ᱢᱮᱱᱟᱜ ᱠᱚᱣᱟ ᱱᱟᱦᱟᱜ᱾
ᱟᱪᱪᱷᱟ ᱡᱚᱢ ᱵᱟᱲᱟ ᱠᱮᱜᱟ ᱯᱮ ᱥᱮ‌ ᱵᱟᱝᱟ?
ᱚ ᱟᱹᱣᱨᱤ ᱞᱮ ᱡᱚᱢᱟ ᱟᱞᱮ ᱫᱚ, ᱡᱚᱢᱟᱞᱮ ᱱᱟᱦᱜ ᱟᱨ ᱠᱤᱪᱷᱤ ᱜᱷᱟᱹᱲᱤᱡ ᱯᱚᱨᱮ᱾
ᱟᱪᱪᱷᱟ ᱪᱮᱫ ᱠᱚ ᱯᱮ ᱩᱛᱩ ᱠᱮᱜᱟ ᱥᱮ ᱵᱟᱝᱟ?
ᱟ ᱩᱛᱩ ᱠᱚᱫᱚ ᱤᱭᱟᱹ ᱯᱚᱱᱤᱨ ᱞᱮ ᱩᱛᱩ ᱣᱟᱠᱟᱜᱟ ᱟᱨ ᱟᱹᱲᱩ ᱵᱤᱞᱟᱹᱛᱤ
ᱟᱪᱪᱷᱟ
ᱦᱳᱭ ᱟᱯᱮ ᱫᱚ ᱡᱚᱢ ᱵᱟᱲᱟ ᱠᱮᱜᱟ ᱯᱮ?
ᱵᱟᱝᱟ, ᱡᱚᱢᱟᱞᱮ ᱦᱟᱜ ᱱᱚᱴᱟ ᱫᱚᱥᱴᱟ ᱠᱚᱛᱮ᱾
ᱦᱳᱭᱛᱚ, ᱟᱨ ᱪᱮᱫ ᱠᱚᱯᱮ ᱩᱛᱩ ᱣᱟᱠᱟᱜ ᱛᱮᱦᱧ ᱫᱚ ᱟᱭᱴᱚᱢ?
ᱩᱛᱩ ᱫᱚ ᱤᱧ ᱢᱟ ᱵᱟᱦᱟᱨᱮ ᱦᱤᱱᱟᱹᱧᱟ ᱵᱟᱹᱧ ᱵᱟᱰᱟᱭᱟ᱾ ᱚᱲᱟᱜ ᱜᱮ ᱪᱟᱞᱟᱣ ᱞᱮᱱ
ᱚ ᱦᱚᱸ ᱦᱳᱭ ᱛᱚ, ᱦᱳᱭ ᱦᱳᱭ᱾
ᱞᱟᱹᱭ ᱤᱭᱟᱹᱧ ᱛᱟᱦᱮᱱ ᱢᱟᱲᱟᱝ ᱢᱟ ᱱᱟᱦᱟᱜ ᱞᱟᱝ ᱠᱟᱛᱷᱟ ᱞᱮᱱᱟ ᱢᱟᱲᱟᱝ ᱟᱜ ᱥᱟᱛᱟᱢ ᱢᱟ ᱛᱟᱦᱮᱸ ᱠᱟᱱᱟ ᱯᱚᱨᱚᱵᱽ ᱯᱩᱱᱟᱹᱭ ᱵᱤᱥᱚᱭ ᱛᱮ᱾ ᱟᱫᱚ ᱚᱱᱮ ᱦᱟᱜ ᱞᱟᱝ ᱟᱛᱨᱟ ᱦᱟᱠᱟᱜ ᱫᱚ ᱯᱟᱨᱟᱵᱽ ᱯᱩᱱᱟᱹᱭ ᱨᱮᱭᱟᱜ ᱥᱟᱠᱨᱟᱛ ᱛᱟᱦᱮᱸᱫ ᱵᱟᱝ ᱫᱚᱞᱟᱝ ᱠᱟᱛᱷᱟᱜ ᱠᱟᱱᱟ ᱛᱟᱦᱮᱜᱟ ᱟᱫᱚ ᱚᱱᱟᱜᱮ ᱱᱟᱦᱟᱸᱜ ᱟᱨ ᱫᱩᱥᱨᱟᱹ ᱵᱟᱨ ᱞᱟᱝ ᱠᱟᱛᱷᱟ ᱧᱚᱜᱚᱜᱼᱟ, ᱟᱨ ᱦᱟᱜ ᱢᱟᱲᱟᱝ ᱥᱮᱫ ᱦᱟᱜ ᱞᱟᱝ ᱠᱟᱛᱷᱟ ᱞᱟᱝ ᱤᱫᱤᱭᱟ᱾
ᱦᱮᱸ
ᱟᱯᱮ ᱫᱚ ᱮᱱᱠᱷᱟᱱ ᱟᱯᱮ ᱦᱚᱸ ᱱᱟᱦᱟᱸᱜ ᱮᱱᱠᱷᱟᱱ ᱫᱚ ᱱᱟᱦᱟᱸᱜ ᱚ ᱥᱩᱠᱨᱤ ᱡᱤᱞ ᱯᱤᱴᱷᱟᱹ ᱠᱚᱫᱚ ᱱᱟᱦᱟᱸᱜ ᱯᱮ ᱯᱤᱴᱷᱟᱹᱭ ᱜᱮᱭᱟ, ᱟᱫᱚ ᱟᱹᱵᱤᱱ ᱵᱤᱱ ᱵᱟᱲᱟᱭᱟ ᱪᱮ ᱥᱩᱠᱨᱤ ᱡᱤᱞ ᱯᱤᱴᱷᱟᱹ ᱢᱟᱱᱮ ᱯᱤᱴᱷᱟᱹ ᱪᱮᱜ ᱞᱮᱠᱟ ᱠᱚ ᱯᱤᱴᱷᱟᱹᱭᱟ?
ᱵᱟᱝᱟ ᱤᱧ ᱢᱟ ᱵᱟᱹᱧ ᱵᱟᱲᱟᱭᱟ ᱢᱟ ᱤᱧ ᱢᱟ ᱜᱮ ᱤᱭᱟᱹ ᱵᱟᱲᱟᱭ
ᱚ ᱦᱚᱸ ᱦᱚᱭ ᱛᱚ᱾
ᱟᱹᱵᱤᱱ ᱫᱚ ᱠᱷᱟᱹᱞᱤ ᱡᱚᱢ ᱜᱮᱵᱤᱱ ᱵᱟᱲᱟᱭᱟ᱾
ᱦᱳᱭ ᱱᱚᱝᱠᱟᱱ ᱚ ᱤᱭᱟᱹ ᱱᱚᱝᱠᱟ ᱟᱭᱰᱤᱭᱟ ᱛᱮ ᱱᱤᱡᱮᱨᱟᱜ ᱟᱭᱰᱤᱭᱟ ᱛᱮ ᱱᱟᱦᱟᱜ ᱵᱟᱲᱟᱭᱟᱹᱧ ᱡᱮ ᱠᱤ ᱦᱚᱞᱚᱝ ᱦᱩᱱᱟᱹᱝ ᱦᱚᱞᱚᱝ ᱨᱮ ᱤᱭᱟᱹ ᱯᱤᱴᱷᱟᱹ ᱞᱮᱠᱟ ᱮᱢ ᱤᱭᱟᱹ ᱠᱚ ᱢᱮᱥᱟᱭᱟ ᱚᱱᱟ ᱤᱥᱤᱱ ᱠᱚ ᱤᱭᱟᱹ ᱡᱤᱞ ᱚᱱᱟ ᱠᱚ ᱢᱮᱥᱟ ᱠᱟᱛᱮᱜ ᱠᱚ ᱯᱤᱴᱷᱟᱹᱭᱟ᱾ ᱦᱳᱭ ᱥᱟᱠᱟᱢ ᱨᱮ ᱤᱭᱟᱹ ᱦᱟᱛᱮᱜ ᱤᱧᱟᱹᱜ ᱚᱝᱠᱟᱧ ᱵᱟᱲᱟᱭᱟ ᱱᱚᱝᱠᱟ ᱤᱧᱟᱹᱜ ᱱᱤᱡᱮᱨ ᱟᱭᱰᱟᱭ ᱛᱟᱦᱮᱱᱟ ᱚᱱᱠᱟ ᱯᱨᱚᱯᱷᱮᱥᱮᱱ ᱤᱭᱟᱹ ᱫᱚ ᱵᱟᱹᱧ ᱵᱟᱲᱟᱭᱟ ᱦᱟᱱᱟᱜ ᱪᱮᱫ ᱞᱮᱠᱟ ᱠᱚ ᱤᱭᱟᱹᱭᱟ?
ᱟᱪᱪᱷᱟ
ᱦᱮᱸ ᱟᱹᱵᱤᱱ ᱫᱚ ᱵᱟᱰᱟᱭ ᱜᱮᱭᱟᱢ?
ᱚ ᱟᱞᱤᱧ, ᱦᱳᱭ ᱵᱟᱰᱟᱭ ᱜᱮᱭᱟᱞᱤᱧ᱾ ᱟ ᱯᱤᱴᱷᱟᱹ ᱫᱚ ᱱᱟᱜ ᱡᱤᱞ ᱯᱤᱴᱷᱟᱹ ᱫᱚ ᱵᱟᱨᱭᱟ, ᱵᱟᱨ ᱞᱮᱠᱟ ᱛᱮᱱᱟᱜ ᱠᱚ ᱯᱤᱴᱷᱟᱹᱭᱟ᱾ ᱟᱨ ᱢᱮᱫᱴᱟᱝ ᱫᱚ ᱱᱟᱸᱜ ᱠᱚᱥᱟ ᱦᱟᱛᱮ ᱟᱨ ᱢᱮᱫᱴᱟᱝ ᱫᱚ ᱦᱟᱸᱜ ᱵᱮᱨᱮᱞ ᱛᱮᱦᱚᱸ ᱠᱚ ᱯᱤᱴᱷᱟᱹᱭᱟ᱾ ᱠᱚᱥᱟ ᱦᱟᱛᱮ ᱫᱚ ᱱᱟᱸᱜ ᱯᱩᱭᱞᱩ ᱛᱮ ᱱᱟᱜ ᱡᱤᱞ ᱠᱚᱥᱟ ᱠᱟᱜ ᱟᱢ ᱡᱟᱦᱟᱸ, ᱢᱟᱱᱮ ᱩᱛᱩ ᱴᱷᱤᱠ ᱠᱟᱜ ᱟᱢ ᱦᱟᱸᱜ ᱠᱚᱥᱟ,
ᱦᱟᱸ ᱦᱟᱸ
ᱚᱱᱟ ᱠᱚᱥᱟ ᱜᱮ ᱱᱟᱜ, ᱚᱱᱟ ᱠᱚᱥᱟ ᱨᱮᱜᱮ ᱦᱚᱞᱚᱝ ᱮᱢ ᱮᱢᱟᱜᱼᱟ᱾ ᱦᱚᱞᱚᱝ ᱮᱢ ᱠᱟᱛᱮᱜ ᱦᱟᱸᱜ ᱮᱢ ᱧᱮᱞ ᱠᱮᱜᱼᱟ, ᱛᱤᱱᱟᱹᱜ ᱵᱤᱥᱛᱤᱜ ᱠᱟᱱᱟ ᱰᱷᱮᱨᱚᱜ ᱚᱱᱟ ᱫᱚ ᱟᱢ ᱫᱚ ᱡᱤᱞ ᱦᱤᱥᱟᱹᱵ ᱛᱮ ᱱᱟᱮᱢ ᱮᱢᱟ ᱦᱚᱞᱚᱝ ᱫᱚ᱾
ᱦᱟᱸᱭ ᱦᱮᱸ
ᱚ ᱦᱚᱞᱚᱝ ᱮᱢᱟᱛᱮᱫ ᱱᱟᱦᱟᱸᱜ, ᱦᱚ ᱦᱚᱞᱚᱝ ᱮᱢ ᱟᱛᱮ ᱚᱸᱰᱮ ᱱᱟᱜ ᱮᱢ ᱥᱤᱯᱤ ᱠᱮᱜᱼᱟ, ᱥᱤᱯᱤ ᱢᱤᱫ ᱠᱟᱛᱮ ᱚ ᱱᱟᱦᱟᱜ ᱯᱟᱛᱲᱟ ᱨᱮ ᱱᱟᱦᱟᱸᱜ ᱠᱤᱪᱷᱤ ᱫᱟᱜ ᱮᱢ ᱛᱤᱨᱯᱤ ᱧᱚᱜ ᱟᱫᱟ, ᱩᱱᱟᱹᱜ ᱰᱷᱮᱨ ᱫᱚ ᱵᱟᱝ
ᱦᱟᱭ ᱱᱟᱯᱚ ᱤᱭᱟᱹᱛᱮ
ᱢᱟᱱᱟᱜ ᱦᱳᱭ ᱦᱳᱭ, ᱟᱞᱚ ᱞᱟᱴᱷᱟᱜ ᱢᱟ ᱱᱟᱦᱟᱜ ᱵᱮᱥᱛᱮ ᱟᱫᱚ ᱛᱤᱨᱯᱤ ᱧᱚᱜ ᱟᱛᱮ ᱛᱟᱨᱯᱚ ᱨᱮ ᱫᱚ ᱦᱟᱸᱜ, ᱦᱚᱞᱚᱝ ᱡᱟᱦᱟ ᱱᱟᱮᱢ ᱥᱤᱯᱤ ᱟᱠᱟᱫᱼᱟ ᱡᱤᱞ ᱟᱨ ᱦᱚᱞᱚᱝ ᱦᱟᱸᱜ, ᱚᱱᱟᱢ ᱮᱢ ᱠᱮᱜᱼᱟ ᱯᱟᱛᱲᱟ ᱨᱮ, ᱛᱟᱯᱚᱨᱮ ᱪᱟᱨᱯᱟ ᱠᱮᱫᱼᱟᱢ, ᱛᱟᱨᱯᱚᱨᱮ ᱟᱨ ᱢᱤᱫᱴᱟᱝ ᱦᱚᱸ ᱚᱱᱟᱢ ᱪᱟᱨᱯᱟ ᱢᱟᱱᱮ, ᱚᱱᱟ ᱡᱟᱦᱟᱸᱱᱟᱜ ᱦᱚᱞᱚᱝ ᱟᱨ ᱚᱱᱟᱢ ᱮᱢ ᱠᱮᱜᱼᱟ ᱱᱚᱝᱠᱟ, ᱯᱤᱴᱷᱟᱹ ᱞᱮᱠᱟ ᱵᱟᱢ ᱤᱭᱟᱹ ᱜᱩᱞᱟᱹᱭ ᱜᱩᱞᱟᱹᱭᱟ ᱥᱮ,
ᱪᱮᱫ ᱞᱮᱠᱟ?
ᱚᱛᱟ ᱚᱛᱟ ᱦᱟᱛᱮ ᱱᱚᱝᱠᱟᱢ, ᱢᱟᱱᱮ ᱡᱟᱦᱟᱸ ᱛᱤᱱᱟᱹᱜ ᱯᱟᱛᱲᱟ ᱢᱮᱱᱟᱜᱼᱟ ᱦᱳᱭ ᱦᱳᱭ, ᱚᱱᱟ ᱫᱚᱱᱟᱜ ᱠᱚ ᱞᱟᱹᱭᱟ ᱦᱳᱭ ᱚᱱᱟ ᱫᱚᱱᱟᱜ ᱠᱚ ᱞᱟᱹᱭ ᱪᱟᱨᱯᱟ᱾
ᱟᱪᱪᱷᱟ,
ᱦᱳᱭ ᱦᱳᱭ, ᱯᱟᱥᱱᱟᱣ ᱚᱱᱠᱟᱱᱟᱜ ᱮᱢ ᱪᱟᱨᱯᱟ ᱠᱮᱜᱼᱟ, ᱟᱫᱚ ᱚᱱᱟ ᱪᱚᱴ ᱨᱮ ᱟᱨ ᱢᱮᱫᱴᱟᱝ ᱨᱮ ᱦᱟᱢ ᱫᱟᱯᱟᱞ ᱠᱮᱜᱼᱟ ᱥᱟᱠᱟᱢ ᱛᱮ, ᱟᱫᱚ ᱠᱚᱰᱦᱟ, ᱦᱳᱭ ᱟᱫᱚ ᱱᱟᱸᱜ ᱚᱱᱟ ᱠᱚᱲᱦᱟ ᱨᱮ ᱪᱮᱫ ᱨᱮᱪᱚᱱᱟᱢ ᱤᱥᱤᱱᱮᱫ, ᱠᱚᱲᱦᱟ ᱨᱮ ᱪᱮ ᱛᱟᱣᱟ ᱨᱮ, ᱟᱫᱚ ᱚᱸᱰᱮᱢ ᱮᱢ ᱠᱮᱜᱼᱟ, ᱮᱢᱟᱛᱮ ᱱᱟᱜ ᱮᱢ ᱧᱮᱞᱟ ᱛᱟᱯᱚᱨᱮ ᱫᱚ ᱤᱥᱤ ᱤᱥᱤᱱᱚᱜᱼᱟ ᱱᱟᱸᱜ ᱚᱱᱟ ᱚᱱᱠᱟ, ᱟᱨ ᱢᱤᱫ ᱢᱤᱫᱴᱟᱝ ᱫᱚ ᱱᱟᱦᱟᱜ ᱡᱟᱦᱟᱸ ᱵᱮᱨᱮᱞ ᱡᱤᱞ ᱠᱟᱛᱷᱟᱧ ᱞᱟᱹᱭᱮᱜᱼᱟ, ᱵᱮᱨᱮᱞ ᱡᱤᱞ ᱨᱮᱫᱚ ᱯᱳᱭᱞᱳ ᱛᱮᱱᱟᱜ, ᱜᱮᱫ ᱯᱚᱨᱪᱟ ᱟᱛᱮᱫ ᱟᱹᱨᱩᱵ ᱵᱟᱲᱟ ᱦᱟᱛᱮ ᱦᱟᱜ ᱚᱱᱟ ᱟᱹᱨᱩᱵ ᱯᱷᱚᱨᱪᱟᱹ ᱠᱮᱜᱼᱟ, ᱛᱟᱨᱯᱚᱨᱮ ᱟᱨᱩᱵ ᱯᱷᱚᱨᱪᱟ ᱠᱟᱛᱮᱜ ᱱᱟᱸᱜ, ᱛᱟᱨᱯᱚᱨᱮ ᱫᱚ ᱯᱮᱸᱭᱟᱡ ᱨᱚᱥᱩᱱ ᱥᱟᱥᱟᱝ ᱢᱚᱥᱞᱟ ᱡᱟᱦᱟᱸ ᱛᱤᱱᱟᱹᱜ ᱱᱟᱜ ᱮᱢ ᱨᱮᱭᱟᱜ ᱠᱟᱛᱷᱟ ᱠᱟᱱᱟ ᱱᱟᱸᱜ, ᱟᱫᱚ ᱚᱱᱟᱢ ᱮᱢᱟ, ᱮᱢ ᱠᱮᱜᱟᱢ ᱛᱟᱨᱯᱚᱨᱮ ᱮᱢ ᱠᱟᱛᱮ ᱛᱟᱨᱯᱚᱨᱮᱢ ᱥᱤᱯ ᱯᱤ ᱠᱮᱜᱼᱟ, ᱥᱤᱯᱤ ᱠᱟᱛᱮᱫ ᱱᱟᱸᱜ ᱟ ᱚᱱᱟ ᱠᱚ ᱛᱟᱨᱯᱚᱨᱮ ᱦᱚᱞᱚᱝ ᱚᱸᱰᱮ ᱜᱮᱢ ᱮᱢ ᱠᱮᱜᱼᱟ, ᱦᱚᱞᱚᱝ ᱠᱚ ᱮᱢ ᱠᱟᱛᱮᱜ, ᱛᱟᱨᱯᱚᱨᱮ ᱫᱚ ᱦᱚᱞᱚᱝ ᱠᱚ ᱮᱢ ᱠᱟᱛᱮᱜ ᱛᱟᱨᱯᱚᱨᱮ ᱚᱸᱰᱮᱢ ᱯᱩᱨᱟᱹᱢ ᱥᱤᱯᱤ ᱠᱮᱜᱼᱟ ᱚᱱᱟ ᱥᱟᱥᱟᱝ ᱢᱚᱥᱞᱟ ᱠᱚ, ᱯᱮᱸᱭᱟᱡ, ᱨᱟᱹᱥᱩᱱ ᱠᱚ ᱦᱚᱞᱚᱝ ᱠᱚᱢ ᱮᱢ ᱠᱮᱜᱼᱟ, ᱚᱸᱰᱮᱻ ᱫᱟᱜ ᱡᱩᱫᱤ ᱞᱟᱹᱠᱛᱤᱜ ᱠᱷᱟᱱ ᱫᱟᱜ ᱦᱚᱸᱠᱚ ᱞᱟᱜᱟᱣ ᱜᱮᱭᱟ ᱚᱸᱰᱮ ᱱᱟᱦᱟᱸᱜ,
ᱦᱳᱭ ᱦᱮ ᱢᱟᱯ ᱠᱚ ᱦᱤᱥᱟᱹᱵ ᱠᱟᱛᱮ ᱡᱟᱦᱟᱸ ᱛᱤᱱᱟᱜ ᱫᱚᱨᱠᱟᱨᱚᱜᱼᱟ᱾
ᱦᱚᱸ ᱦᱚᱸ, ᱛᱟᱨᱯᱚᱨᱮ ᱚᱱᱠᱟ ᱜᱮᱢ ᱮᱢᱠᱮᱜ-ᱟ ᱛᱟᱨᱯᱚᱨᱮ ᱦᱟᱱᱟ ᱡᱟᱦᱟᱸ ᱞᱮᱠᱟᱢ ᱚᱱᱟᱢ ᱯᱤᱴᱷᱟᱹ ᱠᱮᱜᱼᱟ ᱯᱟᱛᱲᱟ ᱦᱤᱥᱟᱹᱵ ᱛᱮ, ᱢᱟᱱᱮ ᱪᱟᱨᱯᱟ ᱢᱟᱱᱮ ᱪᱮᱫ ᱵᱤᱱ ᱞᱟᱹᱭ ᱠᱮᱜᱼᱟ ᱵᱤᱱ, ᱛᱩᱵᱩ ᱞᱟᱹᱭ ᱠᱮᱜᱼᱟ
ᱦᱮ
ᱚᱱᱮ ᱯᱟᱛᱲᱟ ᱨᱮᱵᱤᱱ ᱮᱢ ᱠᱮᱜ-ᱟ ᱛᱟᱨᱯᱚᱨᱮ ᱚᱱᱟ ᱦᱚᱸ ᱚᱱᱠᱟ ᱜᱮ ᱱᱟᱜ ᱵᱤᱱ ᱤᱭᱟᱹᱭᱟ
ᱟᱪᱪᱷᱟ ᱟᱵᱮᱱ ᱫᱚ ᱯᱤᱴᱷᱟᱹ ᱟᱹᱵᱤᱱ ᱫᱚ ᱯᱤᱴᱷᱟᱹ ᱵᱟᱲᱟ ᱠᱟᱜᱟ ᱵᱤᱱ ᱥᱮ ᱱᱮᱞ ᱛᱮᱜᱮ ᱵᱮ ᱞᱟᱹᱭᱮᱜᱼᱟ ᱵᱤᱱ?
ᱦᱳᱭ ᱤᱧ ᱟᱭᱳᱧ ᱧᱮᱞ ᱵᱟᱲᱟ ᱟᱠᱟᱫᱮᱭᱟ ᱟᱫᱚ ᱤᱧᱢᱟ ᱱᱟᱜ ᱵᱟᱹᱧ ᱥᱟᱵ ᱵᱟᱲᱟ ᱟᱠᱟᱫᱼᱟ ᱚᱱᱠᱟ ᱢᱟ ᱮᱱᱠᱷᱟᱱ ᱧᱮᱞ ᱛᱮᱜᱮ ᱱᱟᱦᱟᱸᱜ ᱟᱫᱚ ᱢᱤᱢᱤᱫ ᱫᱷᱟᱣ ᱫᱚᱤᱧ ᱯᱤᱴᱷᱟᱹ ᱟᱠᱟᱫ ᱜᱮᱭᱟ ᱱᱟᱦᱟᱜ ᱱᱤᱭᱟᱹ ᱨᱚᱡᱚ ᱨᱮ ᱫᱚ
ᱟᱪᱪᱷᱟ ᱡᱚᱢ ᱡᱚᱢ ᱵᱟᱲᱟ ᱠᱟᱫᱟ ᱵᱤᱱ ᱥᱮ ᱟᱵᱤ ᱱᱟᱜ ᱯᱤᱴᱷᱟᱹ ᱜᱮ ᱥᱮ ᱵᱟᱝᱼᱟ?
ᱚᱸ ᱦᱳᱭ ᱡᱚᱢ ᱟᱠᱟᱫ ᱜᱮᱭᱟᱞᱮ ᱟᱫᱚ ᱵᱮᱥᱛᱤ ᱫᱚ ᱵᱩᱡᱷᱟᱹᱜᱼᱟ ᱱᱚᱣᱟ ᱡᱟᱦᱟᱸ ᱵᱮᱨᱮᱞ ᱡᱤᱞᱛᱮ ᱯᱤᱴᱷᱟᱹ ᱠᱟᱣᱱᱟ ᱵᱮᱥᱛᱤ ᱵᱮᱥ ᱵᱩᱡᱷᱟᱹᱜ ᱟᱱᱟ ᱟᱨ ᱱᱚᱣᱟ ᱩᱛᱩ ᱡᱤᱞ ᱛᱮᱫᱚ ᱱᱟᱦᱟᱜ ᱦᱚᱭ ᱵᱩᱡᱷᱟᱹᱣ ᱫᱚ ᱵᱩᱡᱷᱟᱹᱜ ᱜᱮᱭᱟ ᱟᱫᱚ ᱱᱚᱣᱟ ᱡᱟᱦᱟᱸ ᱦᱮᱸ
ᱢᱟᱫᱟᱞᱟᱹᱯ ᱠᱤ ᱚᱱᱠᱟ ᱚᱱᱟ ᱢᱮᱥᱟ ᱠᱟᱛᱮᱫ ᱚᱠᱟ ᱡᱮ ᱵᱮᱨᱮᱞ ᱛᱟᱦᱮᱱᱟ ᱚᱱᱠᱟ ᱞᱮᱠᱟ ᱫᱚ ᱚᱱᱟ ᱮᱜ ᱠᱚᱥᱟ ᱡᱤᱞ ᱫᱚ ᱦᱟᱜ ᱵᱟᱭ ᱵᱩᱡᱷᱟᱹᱜᱼᱟ ᱚᱱᱟ ᱠᱚᱥᱟ ᱯᱤᱴᱷᱟᱹ ᱚᱠᱟ ᱫᱚ ᱦᱟᱜ ᱞᱟᱹᱭ ᱟᱵᱤᱱ ᱚᱱᱟ ᱫᱚ ᱱᱟᱜ ᱩᱱᱟᱹᱜ ᱵᱮᱥ ᱵᱟᱭ ᱵᱩᱡᱷᱟᱹᱜᱼᱟ ᱛᱚ ᱟᱪᱪᱷᱟ
ᱚ ᱟᱨ ᱜᱩᱲ ᱯᱤᱴᱷᱟᱹ ᱫᱚ ᱜᱩᱲ ᱯᱤᱴᱷᱟᱹ ᱠᱚᱯᱮ ᱠᱚᱨᱟᱣᱟ ᱥᱮ ᱵᱟᱝᱼᱟ?
ᱜᱩᱲ ᱯᱤᱴᱷᱟᱹ ᱚᱱᱟ ᱢᱟ ᱵᱟᱹᱧ ᱵᱟᱹᱧ ᱟᱸᱡᱚᱢ ᱟᱠᱟᱫᱼᱟ ᱚᱱᱟ ᱢᱟ
ᱥᱟᱹᱨᱤ ᱵᱟᱹᱵᱤᱱ ᱟᱸᱡᱚᱢᱟ ᱟᱠᱟ?
ᱵᱟᱝᱼᱟ ᱪᱮᱞᱮᱠ ᱠᱟᱦᱟᱸ ᱚᱱᱟ ᱫᱚ
ᱜᱩᱰᱟᱹ ᱜᱩᱰᱟᱹ ᱛᱮ ᱡᱟᱦᱟᱸ ᱠᱩ ᱯᱤᱴᱷᱟᱹᱭᱟ ᱜᱩᱲ ᱯᱤᱴᱷᱟᱹ
ᱚᱱᱟ ᱵᱟᱹᱧ ᱵᱟᱹᱲ ᱵᱟᱹᱧ ᱟᱸᱡᱚᱢ ᱟᱠᱟ ᱵᱟᱹᱧ ᱵᱟᱹᱲᱭᱟ ᱚᱱᱟ ᱢᱟ
ᱥᱟᱠᱨᱟᱛ ᱨᱮ ᱵᱟᱯᱮ ᱯᱤᱴᱷᱟᱹᱭᱟ?
ᱵᱟᱝᱟ ᱦᱳᱭ ᱚ ᱰᱩᱸᱢᱵᱩᱜ ᱠᱟᱛᱷᱟ ᱵᱮᱱ ᱞᱟᱹᱭᱮᱫᱼᱟ ᱯᱟᱞᱮᱫ?
ᱰᱩᱢᱵᱩᱜ ᱪᱮᱫ ᱞᱮᱠᱟ ᱚᱱᱟ ᱰᱩᱸᱵᱩᱜ ᱢᱟᱱᱮ ᱚᱱᱟ ᱪᱮᱫ?
ᱚᱱᱟ ᱜᱩᱲ ᱡᱟᱦᱟᱸ ᱤᱭᱟᱹ ᱚᱱᱟ ᱵᱷᱤᱛᱤᱨ ᱨᱮᱫᱚ ᱚᱠᱟ ᱛᱟᱦᱮᱱᱟ ᱚᱱᱟ ᱠᱟᱛᱷᱟ ᱵᱮᱤᱱ ᱞᱟᱹᱭᱮᱜᱼᱟ ᱛᱚ?
ᱵᱟᱝᱼᱟ ᱜᱩᱲ ᱟᱨ ᱦᱚᱞᱚᱝ ᱠᱚ ᱚᱱᱟ ᱫᱚᱠᱚ ᱚᱱᱟ ᱦᱚᱸ ᱦᱩᱰᱤᱧ ᱦᱩᱰᱤᱧ ᱠᱩ ᱯᱤᱴᱷᱟᱹᱭ ᱫᱚ
ᱢᱟᱛᱞᱟᱵ ᱚᱱᱟ ᱠᱚ ᱟᱨ ᱚᱱᱟ ᱵᱷᱤᱛᱤᱨ ᱨᱮ ᱚᱱᱟ ᱪᱤᱱᱤ ᱫᱟᱱᱟ ᱤᱭᱟᱹ ᱵᱷᱟᱦᱟ ᱟᱛᱮᱜ ᱤᱭᱟᱹ ᱠᱟᱛᱮᱜ ᱱᱚᱰᱤᱭᱟᱹ ᱥᱟᱞᱟᱜ ᱤᱭᱟᱹᱭ ᱫᱟᱠᱚ ᱚᱱᱟ ᱵᱷᱤᱛᱤᱨ ᱨᱮ ᱛᱤᱜᱮ ᱟᱠ ᱚᱱᱟ ᱠᱟᱛᱷᱟ ᱵᱤᱱ ᱞᱟᱹᱭᱮᱫᱼᱟ ᱥᱮ?
ᱚᱱᱟ ᱠᱟᱛᱷᱟ ᱫᱚ ᱵᱟᱞᱤᱧ ᱞᱟᱹᱭᱮᱜᱼᱟ ᱚᱱᱟ ᱫᱚ ᱵᱷᱮᱜᱟᱨ ᱚᱱᱟ ᱦᱚᱸ ᱚᱱᱠᱟ ᱜᱮ ᱠᱚ ᱯᱤᱴᱷᱟᱹᱭᱟ ᱟᱫᱚ ᱱᱚᱣᱟ ᱜᱩᱲ ᱫᱚ ᱪᱮᱫ ᱞᱮᱠᱟ ᱠᱚ ᱯᱤᱴᱷᱟᱹᱭᱟ ᱞᱟᱹᱭ ᱟᱵᱤᱱ ᱠᱟᱱᱟᱞᱤᱧ ᱦᱮᱸ ᱯᱳᱭᱞᱩ ᱛᱮᱱ ᱦᱟᱜ ᱠᱟᱹᱡ ᱫᱷᱟᱨᱟ ᱱᱟᱦᱟᱜ ᱫᱟᱜ ᱵᱤᱱ ᱮᱢ ᱠᱮᱜᱼᱟ ᱠᱟᱹᱡ ᱫᱷᱟᱨᱟ ᱜᱮ ᱟᱨ ᱜᱩᱲ ᱵᱤᱱ ᱮᱢ ᱠᱮᱜᱼᱟ ᱦᱟᱸᱜ ᱜᱩᱲ ᱵᱤᱱ ᱮᱢ ᱠᱮᱜᱼᱟ ᱮᱢ ᱠᱮᱭᱟ ᱵᱤᱱ ᱚᱱᱟ ᱥᱮᱸᱜᱮᱞ ᱨᱮ ᱦᱟᱜ ᱢᱟᱱᱮ ᱥᱮᱸᱜᱮᱞ ᱟᱨ ᱚᱱᱟ ᱠᱚ ᱠᱚᱲᱦᱟ ᱡᱟᱦᱟᱱᱟᱜ ᱵᱤᱱ ᱮᱢ ᱟᱠᱟᱜᱼᱟ ᱟᱫᱚ ᱚᱸᱰᱮ ᱜᱮᱦᱟᱜ ᱵᱤᱱ ᱮᱢ ᱠᱮᱜᱼᱟ ᱚᱱᱟ ᱞᱚᱞᱚ ᱤᱫᱤᱭᱱᱟ ᱞᱚᱞᱚ ᱤᱫᱤᱭᱱᱟ ᱛᱟᱨᱯᱚᱨᱮ ᱠᱤᱪ ᱢᱟᱱᱮ ᱛᱟᱱᱟ ᱜᱤᱞᱟᱱ ᱫᱟᱜ ᱨᱮ ᱱᱟᱜ ᱚᱱᱟ ᱜᱩᱲ ᱵᱤᱱ ᱱᱚᱝᱠᱟ ᱵᱤᱱ ᱪᱟᱰᱩ ᱧᱚᱜᱼᱟ ᱢᱟᱱᱮ ᱡᱟᱦᱟ ᱱᱟᱜ ᱪᱮᱞᱟᱝ ᱨᱮᱵᱮᱱ ᱦᱟᱜ ᱞᱚᱞᱚᱭ ᱮᱜᱟ ᱵᱤᱱ ᱡᱟᱦᱟ ᱚᱸᱰᱮ ᱚᱰᱮ ᱜᱩᱲ ᱠᱷᱚᱱ ᱜᱮ ᱦᱟᱜ ᱫᱟᱜ ᱫᱚ ᱚᱰᱳᱠᱚᱜᱼᱟ ᱟᱫᱚ ᱚᱱᱟ ᱛᱟᱞᱟ ᱜᱮᱱᱟᱹ ᱫᱟᱜ ᱨᱮᱵᱤᱱ ᱧᱩᱨ ᱧᱚᱜ-ᱟ ᱠᱤᱪᱷᱤ ᱦᱮᱸ᱾ ᱡᱩᱫᱤᱱᱟᱜ ᱵᱤᱥᱛᱤ ᱢᱟᱱᱮ ᱞᱟᱛᱟᱨ ᱨᱮ ᱫᱚᱲᱚᱢ ᱩᱫ ᱩᱛᱟᱹᱨᱚᱜ ᱠᱷᱟᱱ ᱫᱚ ᱱᱟᱜ ᱮᱱᱠᱷᱟᱱ ᱫᱚ ᱱᱟᱜ ᱚᱱᱟ ᱫᱚ ᱱᱟᱜ ᱵᱟᱭ ᱦᱟᱱᱛᱮ ᱱᱟᱛᱮᱜ ᱠᱷᱟᱱ ᱫᱚ ᱚᱱᱟ ᱫᱚ ᱦᱟᱸᱜ ᱵᱮᱥᱴᱷᱤᱠ ᱤᱭᱟᱹ ᱯᱤᱴᱷᱟᱹ ᱜᱟᱱᱚᱜ-ᱟ ᱟᱨ ᱡᱩᱫᱤ ᱱᱟᱜ ᱱᱚᱣᱟ ᱦᱟᱱᱛᱮ ᱱᱟᱛᱮ ᱦᱤᱨᱤᱡ ᱯᱟᱹᱥᱤᱨᱚᱜ-ᱟ ᱚᱱᱟ ᱫᱟᱜ ᱨᱮᱱᱟᱜ ᱡᱟᱦᱟᱸ ᱵᱤᱱ ᱮᱢᱟ ᱠᱤᱪᱷᱤ ᱜᱟᱱ ᱜᱩᱲ ᱚᱱᱟ ᱮᱱᱠᱷᱟᱱ ᱯᱤᱴᱷᱟᱹ ᱵᱟᱭ ᱜᱟᱱᱚᱜ-ᱟ ᱮᱱᱠᱷᱟᱱ ᱚᱸᱰᱮ ᱡᱟᱦᱟᱱᱟᱜ ᱜᱩᱲ ᱵᱤᱱ ᱮᱢᱮᱜ-ᱟ ᱚᱸᱰᱮ ᱜᱮ ᱦᱚᱞᱚᱝ ᱦᱚᱸᱵᱤᱱ ᱮᱢ ᱛᱚᱨᱟᱭᱟ ᱚᱸᱰᱮ ᱵᱤᱱ ᱜᱷᱟᱱᱴᱟ ᱠᱮᱜ-ᱟ ᱵᱤᱱ ᱜᱷᱟᱱᱴᱟ ᱠᱮᱫᱮᱜ-ᱟ ᱵᱤᱱ ᱛᱟᱨᱯᱚᱨᱮ ᱚᱱᱟ ᱵᱮᱥᱴᱤᱠ ᱦᱟᱸᱜ ᱤᱭᱟᱹᱜ ᱞᱮᱠᱟ ᱢᱮᱞᱴᱚᱜ ᱞᱮᱠᱟ ᱦᱟᱸᱜ ᱛᱟᱯᱚᱨᱮ ᱚᱸᱰᱮ ᱠᱷᱚᱱ ᱜᱮ ᱦᱟᱸᱜ ᱛᱟᱯᱚᱨᱮ ᱟᱬᱜᱚᱭᱟ ᱪᱩᱞᱦᱟᱹ ᱠᱷᱚᱱ ᱫᱚ ᱚᱱᱟ ᱫᱚᱵᱤᱱ ᱟᱬᱜᱚᱭᱟ ᱟᱬᱜᱚ ᱠᱟᱛᱮ ᱦᱚᱞᱚᱝ ᱠᱚᱵᱤᱱ ᱮᱢ ᱴᱷᱤᱠ ᱠᱟᱜ ᱜᱩᱲ ᱵᱤᱱ ᱮᱢ ᱴᱷᱤᱠᱟᱹ ᱠᱟᱜ-ᱟ ᱛᱟᱯᱚᱨᱮ ᱯᱩᱨᱟᱹ ᱵᱤᱱ ᱜᱷᱟᱱᱴᱟ ᱜᱟᱱᱴᱤᱭᱟ ᱦᱟᱸᱜ ᱢᱮᱥᱟᱭ ᱵᱤᱱ ᱛᱟᱨᱯᱚᱨᱮ ᱫᱚ ᱚᱱᱟ ᱫᱚ ᱦᱩᱰᱤᱧ ᱦᱩᱰᱤᱧ ᱦᱟᱸᱜ ᱵᱤᱱ ᱜᱩᱞᱟᱹᱭ ᱠᱮᱜ-ᱟ ᱜᱩᱞᱟᱹᱭ ᱠᱮᱫ ᱛᱟᱯᱚᱨᱮ ᱵᱤᱱ ᱪᱟᱯ ᱪᱟᱯᱲᱟᱜ ᱠᱮᱟ ᱚᱱᱟ ᱛᱤ ᱛᱮᱜᱮ ᱱᱟᱜ ᱟᱨ ᱤᱱᱠᱟᱹ ᱛᱮᱜᱮ ᱱᱟᱜ ᱥᱩᱱ ᱚᱱᱟ ᱞᱚᱞᱚ ᱥᱩᱱᱩᱢ ᱨᱮᱵᱤᱱ ᱮᱢ ᱠᱮᱜ-ᱟ, ᱚᱱᱟ ᱜᱮᱵᱤᱱ ᱦᱟᱸᱜ ᱵᱤᱱ ᱪᱷᱟᱠᱟᱣ ᱠᱮᱜ-ᱟ ᱛᱟᱨᱯᱚᱨᱮ ᱚᱱᱟᱜᱮ ᱱᱟᱸᱜ ᱜᱩᱲ ᱯᱤᱴᱷᱟᱹ ᱫᱚ᱾
ᱟᱪᱪᱷᱟ ᱟᱪᱪᱷᱟ᱾ ᱤᱧ ᱢᱟ ᱯᱩᱭᱞᱩ ᱦᱮᱸ
ᱦᱟᱱᱟ ᱫᱚ ᱡᱟᱦᱟᱸ ᱵᱤᱱ ᱞᱟᱹᱭᱮᱜ-ᱟ ᱥᱮ ᱚᱱᱟ ᱜᱩᱰᱤᱭᱟᱹ ᱠᱚ ᱟᱨ ᱪᱮᱜ ᱠᱩᱪᱩ ᱟᱹᱰᱤ ᱜᱟᱱ ᱠᱚ ᱢᱮᱥᱟ ᱠᱟᱜ-ᱟ ᱛᱟᱨᱯᱚᱨᱮ ᱫᱚ ᱚᱱᱟ ᱫᱚ ᱢᱤᱫᱴᱟᱝ ᱠᱚ ᱵᱷᱟᱡᱟ ᱠᱟᱜ-ᱟ ᱜᱩᱲ ᱥᱟᱞᱟᱜ ᱾ ᱚᱱᱟ ᱛᱟᱨᱯᱚᱨᱮ ᱵᱤᱱ ᱜᱩᱞᱟᱹᱭᱟ ᱛᱟᱨᱯᱚᱨᱮ ᱫᱚ ᱚᱱᱟ ᱦᱚᱞᱚᱝ ᱡᱟᱦᱟᱸ ᱛᱟᱦᱮᱸ ᱠᱚᱜ-ᱟ ᱚᱱᱟ ᱛᱟᱞᱟᱨᱮ ᱠᱚ ᱮᱢᱟ ᱛᱟᱯᱚᱨᱮ ᱠᱚ ᱰᱩᱸᱵᱩᱜ-ᱟ ᱰᱩᱸᱵᱩᱜ ᱠᱟᱛᱮ ᱚᱱᱟ ᱥᱩᱱᱩᱢ ᱨᱮ ᱠᱚ ᱮᱢᱟ ᱚᱱᱟ ᱵᱤᱱ ᱞᱟᱹᱭ ᱠᱮᱜ-ᱟ ᱟᱵᱤᱱ ᱫᱚ᱾
ᱥᱩᱱᱩᱢ ᱨᱮᱫᱚ ᱵᱟᱝ-ᱟ ᱥᱤᱡᱮᱭᱟᱠᱚ ᱥᱤᱡ ᱦᱳᱭ ᱦᱳᱭ ᱵᱟᱯ ᱟ ᱦᱳᱭ᱾ ᱤᱰᱞᱤ ᱡᱟᱦᱟᱸ ᱞᱮᱠᱟ ᱵᱟᱝᱟ
ᱦᱳᱭ ᱦᱳᱭ᱾
ᱦᱮᱸ ᱚᱝᱠᱟ ᱾
ᱟᱞᱮ ᱥᱮᱜ ᱯᱷᱨᱟᱭ ᱦᱚᱠᱚ ᱯᱷᱨᱟᱭ-ᱟ ᱱᱚᱣᱟ ᱫᱚ ᱟᱞᱮ ᱥᱮᱜ ᱫᱚ ᱢᱟᱱᱮ
ᱵᱟᱝᱟ ᱟᱞᱮ ᱥᱮᱫ ᱵᱟᱠᱚ ᱯᱷᱨᱟᱭᱟ ᱟᱞᱮ ᱫᱚ ᱱᱚᱝᱠᱟ ᱥᱤᱰᱮᱭᱟᱠᱚ ᱚᱱᱟ,
ᱟᱪᱪᱷᱟ ᱦᱚᱭᱛᱚ ᱟᱹᱰᱤ ᱱᱟᱯᱟᱭ ᱜᱮ᱾
ᱟᱨ ᱚᱠᱟ ᱜᱩᱲ ᱯᱤᱴᱷᱟᱹ ᱵᱤᱱ ᱞᱟᱹᱭ ᱠᱮᱜ ᱚᱱᱟ ᱢᱟ ᱯᱩᱭᱞᱩ ᱜᱤᱧ ᱟᱸᱡᱚᱢ ᱠᱮᱜ ᱟᱵᱤᱱ ᱟᱵᱤᱱᱟᱜ ᱢᱚᱪᱟ ᱠᱷᱚᱱ ᱜᱮ᱾ ᱢᱟᱲᱟᱝ ᱢᱟ ᱵᱟᱹᱧ ᱵᱟᱲᱟᱭ ᱞᱮᱫ ᱛᱟᱦᱮᱸᱜ-ᱟ ᱱᱚᱝᱠᱟᱱᱟᱜ ᱯᱤᱴᱷᱟᱹ ᱦᱚᱸ ᱛᱟᱦᱮᱱᱟ ᱢᱮᱱᱛᱮ᱾
ᱟᱪᱪᱷᱟ ᱦᱳᱭᱛᱚ᱾ ᱥᱟᱠᱨᱟᱛ ᱨᱮᱫᱚ ᱚᱱᱟ ᱜᱩᱲ ᱯᱤᱴᱷᱟᱹ ᱜᱮ ᱟᱞᱮ ᱥᱮᱜ ᱫᱚ ᱱᱚᱠᱟᱱᱟ ᱠᱟᱱᱟ ᱜᱩᱲ ᱯᱤᱴᱷᱟᱹ ᱪᱤᱱᱤ ᱯᱤᱴᱷᱟᱹ ᱟᱨᱦᱚᱸ ᱢᱚᱥᱞᱟ ᱯᱤᱴᱷᱟᱹ ᱥᱩᱠᱨᱤ ᱡᱤᱞ ᱯᱤᱴᱷᱟᱹ ᱟᱨ ᱥᱤᱢ ᱡᱤᱞ ᱟᱨᱦᱚᱸ ᱞᱮᱴᱚ ᱟᱨ ᱦᱟᱺᱰᱤ ᱟᱨ ᱜᱟᱹᱲᱤ ᱟᱞᱮ ᱥᱮᱫ ᱫᱚᱠᱚ ᱦᱤᱡᱩᱜ-ᱟ ᱜᱟᱹᱲᱤ᱾
ᱠᱚᱲᱟ ᱠᱚ ᱠᱩᱲᱤᱜ-ᱟ ᱩᱱ ᱡᱚᱦᱚᱜ ᱫᱚ ᱦᱳᱭ ᱾
ᱦᱮ ᱚᱱᱟ ᱮᱸ ᱠᱚᱲᱟ ᱠᱚ ᱚᱱᱟ ᱤᱱᱟᱹ ᱫᱷᱟᱣ ᱜᱮ ᱪᱮᱫᱟᱜ ᱠᱚ ᱠᱩᱲᱤᱜ-ᱟ ᱦᱮᱸ?
ᱵᱟᱰᱟᱭ ᱟᱵᱤᱱ ᱥᱮ ᱵᱟᱝᱟ ᱚᱱᱟ ᱫᱚ ᱤᱱᱟ ᱥᱟ ᱥᱟᱠᱨᱟᱛ ᱡᱚᱦᱚᱜ ᱜᱮ ᱚᱱᱟ ᱠᱚᱲᱟ ᱱᱟᱦᱟᱜ ᱪᱮᱫᱟᱜ ᱠᱚ ᱠᱩᱲᱤᱜ-ᱟ?
ᱟᱪᱪᱷᱟ ᱠᱚᱲᱟ ᱪᱮᱫᱟᱜ ᱠᱚ ᱠᱩᱲᱤ-ᱟ ᱟᱸ ᱚᱱᱟ ᱫᱚ ᱚᱱᱟ ᱫᱚ ᱢᱤᱫᱴᱟᱝ ᱫᱤᱱᱜᱮ ᱠᱩᱲᱤ ᱠᱚ ᱦᱚᱨᱚᱜᱮᱜ-ᱟ ᱥᱟᱹᱲᱤ ᱱᱟᱦᱟᱜ᱾ ᱟᱹᱞᱤᱧᱟᱜ ᱦᱤᱥᱟᱹᱵᱽ ᱛᱮᱞᱤᱧ ᱞᱟᱹᱭᱮᱜ-ᱟ ᱫᱤᱱᱜᱮ ᱠᱩᱲᱤ ᱠᱚ ᱦᱚᱨᱚᱜᱮ-ᱟ ᱥᱟᱹᱲᱤ ᱮᱱ ᱠᱷᱟᱱ ᱠᱚᱲᱟ ᱢᱟ ᱫᱚᱛᱚ ᱯᱮᱱᱴ ᱠᱚ ᱦᱚᱨᱚᱜ ᱠᱟᱜ ᱠᱟᱱᱟ᱾ ᱚᱱᱟᱛᱮ ᱩᱱᱠᱩᱣᱟᱜ ᱢᱟᱱᱮ ᱩᱱᱠᱩ ᱢᱤᱫ ᱫᱷᱟᱣ ᱦᱚᱨᱚᱜ ᱞᱟᱹᱜᱤᱫ ᱦᱟᱜ ᱟᱠᱚᱣᱟᱜ ᱠᱩᱲᱤ ᱨᱩᱯ ᱤᱫᱤ ᱞᱟᱹᱜᱤᱫ ᱛᱮ ᱩᱱᱠᱩ ᱢᱤᱫ ᱫᱷᱟᱣ ᱵᱚᱨᱥᱚ ᱨᱮ ᱢᱤᱫ ᱫᱷᱟᱣ ᱱᱟᱜ ᱠᱚ ᱦᱚᱨᱚᱜᱮᱜ-ᱟ ᱟᱠᱚ ᱦᱚᱸ᱾ ᱛᱚ ᱠᱚᱲᱟ ᱠᱚ ᱠᱷᱚᱱ ᱠᱚ ᱠᱩᱲᱤᱜ ᱠᱟᱱᱟ ᱦᱟᱸᱜ ᱦᱮᱸ ᱟᱨ ᱦᱳᱭ ᱟᱨ ᱠᱩᱲᱤ ᱦᱚᱸ ᱧᱮᱞᱮᱫ ᱠᱚᱣᱟ ᱵᱚᱱ ᱜᱟᱹᱲᱤ ᱠᱩᱲᱤ ᱦᱚᱸᱠᱚ ᱜᱟᱹᱲᱤᱫ ᱜᱮᱭᱟ ᱠᱚᱲᱟ ᱰᱨᱮᱥ ᱦᱚᱨᱚᱜ ᱟᱛᱮᱫ ᱱᱟᱦᱟᱜ ᱠᱚ ᱠᱚᱨᱟᱭ ᱦᱳᱭ᱾ ᱦᱳ ᱤᱧ ᱢᱟ ᱚᱱᱠᱟᱧ ᱵᱩᱡᱷᱟᱹᱣᱮᱜ-ᱟ ᱢᱟᱱᱮ ᱵᱚᱨᱥᱚ ᱨᱮ ᱚᱱᱟ ᱦᱟᱹᱛᱤᱨ ᱯᱟᱞᱮᱱ ᱦᱟᱸᱜ ᱠᱚ ᱠᱚᱨᱟᱣᱟ ᱚᱱᱟ ᱫᱚ ᱢᱟᱱᱮ ᱪᱟᱱᱥ ᱠᱚ ᱧᱟᱢᱟ ᱠᱩᱲᱤᱜ ᱞᱟᱹᱜᱤᱫ ᱛᱮ ᱾
ᱟᱪᱪᱷᱟ ᱟᱪᱪᱷᱟ᱾
ᱦᱮᱸ ᱟᱨ ᱟᱹᱵᱤᱱ ᱡᱩᱫᱤ ᱵᱤᱱ ᱵᱟᱰᱟᱭ ᱠᱷᱟᱱ ᱞᱟᱹᱭ ᱵᱤᱱ?
ᱟᱹᱞᱤᱧ ᱢᱟ ᱵᱟᱹᱞᱤᱧ ᱵᱟᱰᱟᱭᱟ ᱚᱱᱟ ᱦᱟᱱᱟ ᱜᱮᱞᱤᱧ ᱵᱟᱹᱞ ᱵᱟᱹᱞᱤᱧ ᱵᱟᱲᱟᱭ ᱛᱮ ᱵᱤᱱ ᱠᱩᱠᱞᱤ
ᱦᱚᱭ ᱛᱚ᱾
ᱦᱮᱸ
ᱟᱹᱞᱤᱧᱟᱜ ᱢᱚᱱᱮ ᱛᱮᱢᱟ ᱚᱱᱠᱟ ᱞᱤᱧ ᱞᱟᱹᱭ ᱠᱮᱜ-ᱟ᱾
ᱟᱪᱪᱷᱟ ᱱᱟᱯᱟᱭ ᱜᱮ ᱛᱚᱵᱮ ᱡᱟᱭᱦᱩᱠ ᱟᱹᱵᱤᱱ ᱥᱟᱶ ᱨᱚᱯᱚᱲ ᱠᱟᱛᱮ ᱱᱟᱣᱟ ᱱᱟᱣᱟ ᱯᱤᱴᱷᱟᱹ ᱧᱩᱛᱩᱢ ᱠᱚᱞᱤᱧ ᱟᱸᱡᱚᱢ ᱠᱮᱫ-ᱟ᱾ ᱟᱨ ᱵᱟᱰᱟᱭ ᱠᱮᱜ-ᱟ ᱞᱤᱧ ᱪᱮᱫ ᱞᱮᱠᱟ ᱠᱚ ᱪᱤᱠᱟᱹᱭᱟ᱾ ᱟᱨ ᱛᱟᱸᱦᱮᱸ ᱞᱮᱱᱠᱷᱟᱱ ᱟᱹᱞᱤᱧ ᱦᱚᱸᱞᱤᱧ ᱴᱨᱟᱭ ᱵᱤᱰᱟᱹᱣᱟ ᱱᱟᱜ
ᱦᱳᱭ ᱟᱨ ᱚᱠᱛᱚ ᱠᱚ ᱦᱚᱸ ᱦᱩᱭ ᱡᱟᱨᱣᱟᱭᱮᱱᱟ ᱟᱨ ᱟᱨᱦᱚᱸ ᱡᱩᱫᱤ ᱱᱟᱜ ᱱᱚᱝᱠᱟ ᱚᱠᱛᱚ ᱞᱟᱝ ᱧᱟᱢ ᱠᱷᱟᱱ ᱞᱟᱝ ᱟᱨᱦᱚᱸ ᱞᱟᱝ ᱜᱟᱯᱟᱞ ᱢᱟᱨᱟᱜ-ᱟ ᱤᱧ ᱞᱟᱹᱭᱮᱫ-ᱟ᱾
ᱦᱚᱸ ᱴᱷᱤᱠ ᱜᱮᱭᱟ᱾
ᱦᱚᱸ ᱦᱚᱸ ᱢᱟ ᱮᱱᱠᱷᱟᱱ ᱡᱚᱦᱟᱨ ᱜᱮ᱾
ᱦᱮᱸ ᱡᱚᱦᱟᱨ